ᱦᱮᱸ ᱜᱚᱝᱠᱮ ᱨᱚᱲ ᱵᱮᱱ ᱟᱸᱡᱚᱢ ᱫᱟᱥᱮ ᱵᱟᱝ
ᱦᱮᱸ ᱨᱚᱲ ᱟᱸᱡᱚᱢᱚᱜ ᱠᱟᱱᱟ ᱞᱟᱹᱭ ᱵᱤᱱ᱾
ᱚ ᱪᱮᱫ ᱠᱚ ᱵᱤᱱ ᱪᱤᱠᱟᱹᱭ ᱫᱟ, ᱛᱟᱦᱚᱞᱮ
ᱱᱚᱜᱼᱚᱭ ᱱᱚᱛᱮ ᱠᱟᱹᱴᱤᱡ ᱤᱭᱟᱹ ᱥᱮᱫ ᱵᱟᱡᱟᱨ ᱥᱮᱫ ᱞᱤᱧ ᱦᱮᱡ ᱠᱟᱱᱟ᱾
ᱚᱸᱻ ᱛᱟᱦᱚᱞᱮ ᱡᱚᱢ ᱠᱚ ᱫᱚ ᱦᱩᱭ ᱠᱟᱱᱟ, ᱥᱮ ᱵᱟᱝ
ᱡᱚᱢ ᱟᱹᱣᱨᱤ ᱡᱚᱢ ᱦᱩᱭᱩᱜᱼᱟ, ᱱᱚᱱᱛᱮ ᱵᱟᱡᱟᱨ ᱠᱷᱚᱱᱟᱼᱜ ᱪᱟᱞᱟᱣ ᱠᱟᱛᱮᱜ ᱞᱤᱧ ᱡᱚᱢᱟ ᱟᱵᱤᱱ ᱫᱚᱵᱤᱱ ᱡᱚᱢ ᱠᱮᱫᱟ ᱥᱮ ᱟᱹᱣᱨᱤ᱾
ᱦᱟᱯᱚᱭ ᱟᱹᱣᱨᱤ ᱞᱤᱧ ᱡᱚᱢᱟ, ᱟᱹᱞᱤᱧ ᱦᱟᱜ ᱠᱷᱟᱱ ᱱᱟᱜᱸ ᱦᱟᱹᱠᱩ ᱥᱟᱵ ᱞᱤᱧ ᱪᱟᱞᱟᱣ ᱞᱮᱱᱟ᱾
ᱚᱸᱻ ᱚᱠᱟ ᱨᱮᱫᱚ᱾
ᱳᱭ ᱫᱚᱢᱮ ᱫᱟᱜ ᱠᱮᱫᱟᱭ ᱛᱚ, ᱟᱫᱚ ᱦᱟᱸᱜ ᱠᱷᱟᱱ ᱜᱷᱩᱱᱤ ᱚᱰᱟᱣ ᱞᱤᱧ ᱪᱟᱞᱟᱣ ᱞᱮᱱᱟ, ᱟᱫᱚ ᱧᱮᱞᱮᱫ ᱠᱩ ᱠᱚ ᱡᱷᱟᱹᱞᱤ ᱠᱟᱱᱟ
ᱚ ᱟᱪᱪᱷᱟ ᱛᱟᱦᱚᱞᱮ ᱛᱮᱦᱮᱧ ᱫᱚ ᱵᱷᱟᱞᱚ ᱢᱚᱱᱫᱚ ᱜᱮ ᱩᱛᱩ ᱫᱟᱠᱟ ᱦᱩᱭᱩᱜᱼᱟ᱾
ᱦᱮᱸ ᱟᱫᱚ ᱦᱟᱸᱜ ᱠᱷᱟᱱ ᱩᱛᱩ ᱩᱛᱩᱭᱮᱫ ᱠᱚᱣᱟ ᱠᱚ ᱚᱲᱟᱜ ᱦᱚᱲ ᱜᱮ
ᱪᱟ
ᱦᱳᱭ ᱟᱯᱮ ᱥᱮᱫ ᱫᱚ ᱛᱟᱦᱚᱞᱮ ᱦᱟᱹᱠᱩ ᱠᱚᱫᱚ ᱠᱚ ᱥᱟᱵ ᱠᱚ ᱜᱮᱭᱟ ᱥᱮ ᱵᱟᱝ ᱚᱱᱠᱟ ᱵᱟᱹᱭᱦᱟᱹᱲ ᱠᱚᱨᱮ ᱫᱚ᱾
ᱮᱸᱻ ᱥᱟᱵ ᱫᱚᱠᱚ ᱥᱟᱵ ᱠᱚ ᱜᱮᱭᱟ ᱡᱩᱫᱤ ᱚᱱᱠᱟ ᱫᱟᱜ ᱡᱟᱹᱲᱤ ᱢᱟᱱᱮ ᱯᱮᱨᱮᱡ ᱜᱚᱫᱚᱜᱼᱟ᱾ ᱟᱫᱚ ᱨᱟᱠᱟᱵ ᱜᱮᱭᱟ ᱠᱚ ᱛᱚ, ᱟᱫᱚ ᱥᱟᱵ ᱫᱚᱞᱮ ᱥᱟᱵ ᱵᱟᱲᱟ ᱠᱚᱜᱮᱭᱟ᱾
ᱚ ᱟᱨ ᱟᱞᱚᱵᱤᱱ ᱞᱟᱹᱭᱟ, ᱚᱸᱰᱮ ᱞᱤᱧ ᱪᱟᱞᱟᱣ ᱞᱮᱱᱟ ᱛᱚ ᱟᱨ ᱟᱹᱰᱤ ᱢᱟᱨᱟᱝ ᱵᱤᱧ ᱧᱟᱢ ᱠᱮᱫᱮᱭᱟ, ᱵᱩᱡᱽ ᱫᱟᱵᱤᱱ
ᱦᱮᱸ ᱦᱮᱸ ᱾
ᱱᱤᱛᱚᱜ ᱫᱚᱠᱚ ᱧᱟᱢᱚᱜ ᱜᱮᱭᱟ, ᱤᱭᱟᱹᱭ ᱫᱟᱭ ᱥᱮ ᱫᱟᱜ ᱫᱟᱭ ᱥᱮ
ᱦᱮᱸ ᱫᱟᱜ ᱫᱤᱱ ᱫᱚ ᱱᱚᱜᱼᱚᱭ ᱦᱟᱸᱜ ᱠᱷᱟᱱ ᱨᱮᱭᱟᱲ ᱛᱮ ᱟᱹᱰᱤ ᱪᱮᱨᱦᱟ ᱠᱚ ᱵᱩᱡᱟ ᱩᱰᱩᱠᱚᱜᱼᱟ ᱠᱚ ᱵᱷᱩᱜᱟᱹᱜ ᱠᱚ ᱠᱷᱚᱱ
ᱦᱮᱸ ᱱᱤᱛᱚᱜ ᱫᱚ ᱠᱟᱹᱴᱤᱡ ᱤᱭᱟᱹ ᱦᱮᱸ ᱱᱤᱛᱚᱜ ᱫᱚ ᱤᱭᱟᱹ ᱧᱚᱜ ᱠᱚ ᱯᱟᱸᱡᱟᱭᱟ ᱥᱮ ᱦᱟᱣᱮᱫ ᱧᱚᱜ
ᱦᱮᱸ ᱾ ᱜᱚᱴᱟ ᱜᱮᱛᱚ ᱯᱮᱨᱮᱡ ᱦᱚᱸᱛᱚ ᱯᱮᱨᱮᱡᱚᱜ ᱠᱟᱱᱟ, ᱟᱫᱚ ᱦᱟᱸᱜ ᱠᱷᱟᱱ ᱩᱱᱠᱩ ᱦᱚᱸ ᱜᱷᱩᱴᱩ ᱥᱮᱫ ᱠᱚ ᱦᱤᱡᱩᱜ ᱠᱟᱱᱟ᱾ ᱫᱟᱜ ᱠᱷᱚᱱ ᱡᱟᱦᱟᱸᱭ ᱵᱤᱧ ᱫᱚ ᱱᱟᱜ ᱫᱟᱜ ᱨᱮ ᱵᱟᱠᱚ ᱛᱟᱦᱮᱱ ᱜᱮᱭᱟ᱾
ᱦᱮᱸ ᱫᱟᱜ ᱨᱮᱛᱚ ᱛᱟᱦᱮᱸ ᱫᱚ ᱵᱟᱠᱚ ᱛᱟᱦᱮᱸ ᱫᱟᱲᱮᱭᱟᱜ ᱜᱮᱭᱟ, ᱟᱫᱚ ᱜᱷᱩᱴᱩ ᱥᱮᱜ ᱠᱚ ᱨᱟᱠᱟᱵ ᱦᱤᱡᱩᱜᱼᱟ ᱾
ᱦᱳᱭ ᱛᱟᱦᱚᱞᱮ ᱟᱯᱮᱥᱮᱫ ᱫᱚ ᱪᱮᱫ ᱠᱚ ᱛᱮ ᱦᱟᱹᱠᱩ ᱠᱚ ᱦᱟᱹᱠᱩ ᱠᱚ ᱫᱚ ᱠᱚᱥᱟᱵ ᱠᱚᱜᱮᱭᱟ?
ᱚᱱᱛᱮ ᱢᱤᱫᱴᱤᱡ ᱢᱟᱱᱮ ᱡᱟᱞ ᱞᱮᱠᱟ ᱢᱮᱱᱟᱜᱼᱟ ᱟᱨ ᱯᱟᱴᱟ ᱠᱚᱠᱚ ᱮᱰᱟᱣ ᱜᱮᱭᱟ᱾
ᱚᱱᱟ ᱦᱚᱸ ᱟᱨᱦᱚᱸ ᱵᱟᱹᱲᱥᱤ ᱠᱚᱜᱮᱭᱟᱯᱮ ᱥᱮ ᱵᱟᱝ ᱴᱟᱹᱵᱩᱜ ᱠᱚᱜᱮᱭᱟᱯᱮ ᱥᱮ ᱵᱟᱝ ᱠᱷᱮᱛ ᱠᱚᱨᱮ?
ᱦᱮᱸ ᱵᱟᱹᱲᱥᱤ ᱫᱚ ᱵᱟᱹᱲᱥᱤ ᱦᱩᱭᱩᱜ ᱜᱮᱭᱟ ᱟᱨ ᱩᱱᱟᱹᱜ ᱫᱚ ᱵᱟᱝ ᱟᱨᱠᱤ ᱢᱟᱱᱮ ᱡᱚᱠᱷᱚᱱ ᱟᱨᱠᱤ ᱫᱚᱢᱮ ᱧᱮᱞ ᱵᱟᱲᱟᱜ ᱜᱮᱭᱟ ᱠᱚ ᱦᱟᱹᱠᱩ ᱛᱟᱦᱚᱞᱮ ᱞᱮ ᱵᱟᱹᱲᱥᱤ ᱠᱚᱜᱮᱭᱟ ᱟᱨ ᱵᱟᱠᱷᱟᱱ ᱫᱚ ᱵᱟᱝ ᱾ ᱟᱯᱮᱥᱮᱫ ᱫᱚ ᱵᱟᱹᱲᱥᱤ ᱠᱚᱜᱮᱭᱟ?
ᱟᱹᱰᱤ ᱡᱳᱨ ᱠᱚ ᱵᱟᱹᱲᱥᱤ ᱠᱚᱜᱮᱭᱟ, ᱟᱞᱮ ᱱᱟᱜ ᱠᱷᱟᱱ ᱱᱚᱜᱼᱚᱭ ᱛᱚ ᱟᱞᱮᱭᱟᱜ ᱵᱟᱸᱫᱷ ᱯᱮᱨᱮᱡ ᱟᱠᱟᱱᱟ, ᱟᱫᱚ ᱮᱠᱷᱟᱱ ᱴᱤᱠᱤᱴ ᱨᱮ ᱦᱩᱭᱩᱜ ᱞᱟᱹᱜᱤᱫ ᱞᱟᱹᱭ ᱦᱩᱭᱩᱜ ᱠᱟᱱᱟ᱾ ᱦᱚᱸ ᱯᱨᱚᱛᱤ ᱵᱚᱪᱷᱚᱨ ᱜᱮ ᱴᱤᱠᱤᱴ ᱦᱩᱭᱩᱜ ᱜᱮᱭᱟ᱾ ᱱᱤᱭᱟᱹ ᱵᱟᱨ ᱦᱚᱸ ᱞᱟᱹᱭ ᱫᱟᱞᱤᱧ ᱦᱟᱸᱜ ᱠᱷᱟᱱ ᱴᱤᱠᱤᱴ ᱟᱞᱤᱧ ᱾
ᱦᱮᱸ ᱛᱚ ᱦᱟᱹᱠᱩ ᱥᱟᱵ ᱫᱚ ᱫᱚᱢᱮ ᱵᱤᱱ ᱠᱩᱥᱤᱭᱟᱜ ᱜᱮᱭᱟ ᱡᱟᱹᱱᱤᱡ?
ᱦᱮᱸ ᱦᱟᱹᱠᱩ ᱥᱟᱵ ᱫᱚ ᱟᱹᱰᱤ ᱦᱟᱸᱜ ᱠᱷᱟᱱ ᱟᱹᱰᱤ ᱨᱟᱹᱥᱠᱟᱹ ᱞᱤᱧ ᱵᱩᱡ ᱜᱮᱭᱟ ᱦᱟᱹᱠᱩ ᱥᱟᱵ ᱫᱚ, ᱡᱟᱦᱟᱸ ᱫᱚ ᱠᱷᱟᱱ ᱢᱟᱨᱟᱝ ᱦᱟᱹᱠᱩ ᱠᱚᱫᱚ ᱟᱨ ᱦᱚᱸ ᱨᱟᱥᱠᱟᱹ ᱜᱮᱞᱤᱧ ᱵᱩᱡ ᱜᱮᱭᱟ᱾
ᱢᱤᱫ ᱫᱷᱟᱣ ᱵᱤᱱ ᱯᱟᱹᱨᱠᱟᱹᱣ ᱞᱮᱱ ᱠᱷᱟᱱ ᱟᱫᱚ, ᱟᱹᱵᱤᱱ ᱦᱚᱸ ᱦᱟᱹᱠᱩ ᱥᱟᱵ ᱫᱚ ᱪᱟᱞᱟᱜ ᱥᱟᱱᱟ ᱵᱤᱱᱟ ᱠᱷᱟᱱ ᱾ ᱟᱹᱵᱤᱱ ᱫᱚ ᱛᱟᱦᱚᱞᱮ ᱜᱚᱝᱠᱮ ᱦᱟᱹᱠᱩ ᱠᱚᱫᱚ ᱵᱤᱱ ᱥᱟᱵ ᱠᱚᱜᱮᱭᱟ ᱥᱮ ᱵᱟᱝ?
ᱥᱟᱵ ᱫᱚ ᱢᱟᱱᱮ ᱥᱟᱵ ᱫᱚᱞᱤᱧ ᱥᱟᱵ ᱵᱟᱲᱟ ᱠᱚᱜᱮᱭᱟ ᱩᱱᱟᱜ ᱴᱟᱜ ᱫᱚ ᱵᱟᱝ ᱟᱨᱠᱤ ᱫᱚᱢᱮ ᱫᱚ ᱵᱟᱝ ᱟᱨᱠᱤ ᱢᱟᱱᱮ ᱡᱚᱠᱷᱚᱱ ᱨᱟᱹᱥᱠᱟᱹ ᱵᱩᱡᱷᱟᱜ ᱜᱮᱭᱟ ᱟᱨᱠᱤ ᱡᱚᱛᱚ ᱦᱚᱲ ᱡᱩᱫᱤ ᱫᱚᱢᱮ ᱠᱚ ᱥᱟᱵ ᱮᱫ ᱠᱚᱣᱟ, ᱛᱟᱦᱚᱞᱮ ᱩᱱᱠᱩ ᱟᱨᱠᱤ ᱩᱱᱠᱩ ᱦᱚᱲ ᱧᱮᱞ ᱛᱮᱜᱮ ᱟᱨᱠᱤ ᱥᱟᱵ ᱫᱚᱞᱤᱧ ᱥᱟᱵ ᱵᱟᱲᱟ ᱠᱚᱜᱮᱭᱟ ᱾
ᱦᱮᱸ ᱦᱚᱲ ᱧᱮᱞ ᱛᱮᱦᱚᱸ ᱟᱹᱰᱤ ᱨᱟᱹᱥᱠᱟᱹ ᱵᱩᱡᱩᱜ ᱜᱮᱭᱟ ᱦᱟᱸᱜ ᱠᱷᱟᱱ ᱡᱚᱠᱷᱚᱱ ᱵᱟᱹᱲᱥᱤ ᱨᱟᱠᱟᱵ ᱠᱮᱫᱮᱭᱟ ᱢᱟᱨᱟᱝ ᱩᱛᱟᱨ ᱦᱟᱹᱠᱩ ᱟᱨ ᱦᱚᱸ ᱟᱵᱤᱱ ᱦᱚᱸ ᱟᱫᱚ ᱱᱚᱣᱟ ᱟᱫᱚ ᱵᱤᱱ ᱵᱟᱹᱲᱥᱤ ᱥᱟᱱᱟ ᱵᱤᱱᱟ, ᱩᱱ ᱢᱟᱨᱟᱝ ᱵᱳᱲᱟᱲ ᱨᱟᱠᱟᱵ ᱠᱮᱫᱮᱭᱟᱭ ᱥᱮ
ᱦᱮᱸ ᱾
ᱟᱯᱮ ᱥᱮᱫ ᱫᱚ ᱛᱟᱦᱚᱞᱮ ᱴᱤᱠᱤᱴ ᱠᱚ ᱴᱤᱠᱤᱴ ᱠᱟ ᱠᱟᱛᱮᱫ ᱠᱚ ᱥᱟᱵ ᱠᱚᱜᱮᱭᱟ ᱥᱮ ᱚᱱᱠᱟ ᱱᱤᱡᱮ ᱱᱤᱡᱮ ᱨᱟᱜ ᱜᱮ ᱵᱟᱸᱫᱷ ᱠᱚ ᱥᱮ ᱜᱟᱹᱰᱭᱟᱹ ᱠᱚ ᱢᱮᱱᱟᱜ ᱜᱮᱭᱟ?
ᱱᱚᱱᱛᱮ ᱫᱚ ᱟᱞᱮᱥᱮᱫ ᱫᱚ ᱱᱤᱡᱮᱨ ᱱᱤᱡᱮᱨᱟᱜ ᱵᱟᱸᱫᱷ ᱜᱮ ᱢᱮᱱᱟᱜ ᱛᱚ, ᱟᱫᱚ ᱚᱸᱰᱮ ᱟᱢᱫᱟ ᱦᱟ ᱠᱩ ᱞᱮ ᱟᱲᱟᱜ ᱠᱚᱜᱮᱭᱟ ᱛᱟᱦᱚᱞᱮ ᱱᱤᱡᱮ ᱫᱚ ᱱᱤᱡᱮᱨᱟᱜ ᱟᱨᱠᱤ ᱜᱟᱹᱰᱭᱟᱹ ᱨᱮᱜᱮ ᱟᱨᱠᱤ ᱵᱟᱹᱲᱥᱤ ᱵᱟᱲᱟ ᱠᱚᱜᱮ ᱦᱩᱭᱩᱜᱼᱟ᱾
ᱚ ᱛᱟᱦᱚᱞᱮ ᱪᱤᱞᱤ ᱦᱟᱹᱠᱩ ᱠᱚᱯᱮ ᱟᱲᱟᱜ ᱠᱚᱜᱮᱭᱟ ᱵᱟᱸᱫᱷ ᱠᱚᱨᱮ ᱠᱚ?
ᱩᱱᱠᱩ ᱢᱮᱱᱟᱜ ᱠᱚᱣᱟ ᱠᱟᱛᱞᱟ ᱨᱩᱭ ᱵᱳᱣᱟᱲ
ᱚ ᱟᱹᱰᱤ ᱢᱟᱨᱟᱝ, ᱢᱟᱨᱟᱝᱹ ᱦᱟᱠᱩ ᱠᱚ ᱦᱩᱭᱩᱜᱹ ᱜᱮᱭᱟ, ᱩᱱᱠᱩ ᱫᱚ
ᱦᱮᱸ ᱾ ᱟᱨ ᱡᱟ ᱠᱚ ᱡᱚᱢᱟ ᱯᱩᱨᱟ ᱢᱟᱱᱮ ᱠᱟᱴᱟ ᱢᱟᱴᱟ ᱯᱩᱨᱟ ᱠᱚ ᱛᱚᱯᱟ ᱤᱫᱤᱭᱟ ᱠᱚ ᱾
ᱦᱮᱸ ᱡᱟ ᱵᱤᱱ ᱞᱟᱹᱭ ᱟᱠᱟᱫ, ᱟᱹᱞᱤᱧ ᱪᱟᱞᱟᱣ ᱮᱱ ᱥᱮᱨᱢᱟ ᱦᱟᱸᱜ ᱠᱷᱟᱱ ᱮᱢᱚᱱ ᱢᱟᱨᱟᱝ ᱦᱟᱠᱩ ᱞᱤᱧ ᱤᱭᱟᱹ ᱡᱷᱟᱹᱞᱤ ᱞᱮᱫᱮᱭᱟ ᱟᱫᱚ ᱨᱟᱠᱟᱵ, ᱨᱟᱠᱟᱵ ᱛᱮᱸᱜᱮ ᱯᱩᱨᱟᱹᱭ ᱛᱚᱯᱟᱜ ᱠᱮᱫ ᱛᱟᱹᱞᱤᱤᱧᱟ, ᱟᱫᱚ ᱟᱹᱰᱤ ᱤᱭᱟᱹ ᱦᱟᱭᱨᱟᱱ ᱜᱮᱞᱤᱧ ᱵᱩᱡ ᱠᱮᱫᱟ ᱾ ᱩᱱᱟᱜ ᱯᱟᱛᱟ ᱦᱟᱠᱩ ᱞᱤᱧ ᱛᱚᱯᱟᱜ ᱦᱚᱪᱚ ᱠᱮᱫᱮᱭᱟ ᱟᱹᱰᱤ ᱫᱩᱠ ᱵᱩᱡᱩᱜ ᱜᱮᱭᱟ, ᱩᱱ ᱢᱟᱨᱟᱝ ᱦᱟᱠᱩ ᱦᱟᱸᱜ ᱠᱷᱟᱱ ᱠᱷᱟᱹᱞᱤ ᱠᱟᱛᱮᱫ, ᱡᱩᱫᱤ ᱵᱮᱱ ᱯᱷᱩᱪᱩ ᱜᱮᱭᱟ ᱟᱨ ᱦᱚᱸ ᱦᱮᱸ ᱢᱚᱪᱟ ᱠᱷᱚᱱ ᱡᱤᱞ ᱠᱚ ᱨᱮᱡ ᱠᱮᱫ ᱢᱮ ᱞᱮᱠᱟ ᱚᱱᱠᱟᱹ ᱟᱹᱭᱠᱟᱹᱜᱼᱟ ᱥᱮ?
ᱦᱮᱸ ᱾
ᱟᱨ ᱛᱟᱦᱚᱞᱮ ᱜᱚᱝᱠᱮ ᱵᱟᱸᱫ ᱠᱚᱫᱚ ᱢᱮᱱᱟᱼᱜ ᱛᱟᱵᱤᱱ ᱜᱮᱭᱟ, ᱛᱟᱦᱚᱞᱮ ᱟᱵᱤᱱᱟᱜ ᱦᱚᱸ ᱵᱟᱝ?
ᱦᱮᱸ ᱱᱚᱛᱮ ᱫᱚ ᱵᱮᱱᱟᱣ ᱠᱟᱜ ᱞᱮᱭᱟ ᱠᱚ ᱥᱚᱨᱠᱟᱨ ᱠᱷᱚᱱᱟᱜ ᱜᱮ ᱛᱟᱦᱚᱞᱮ ᱡᱚᱛᱚ ᱜᱮ ᱦᱚᱲ ᱦᱚᱲᱚ ᱢᱮᱱᱟᱜ ᱛᱟᱞᱮ ᱜᱮᱭᱟ ᱾
ᱚ ᱟᱪᱪᱷᱟ ᱟᱹᱰᱤ ᱱᱟᱯᱟᱭ ᱚᱱᱟ ᱦᱚᱸ ᱾ ᱟᱨ ᱛᱟᱦᱚᱞᱮ ᱜᱚᱝᱠᱮ, ᱥᱳᱞ ᱦᱟᱠᱩ ᱠᱚᱫᱚ ᱢᱮᱱᱟᱜ ᱠᱚᱣᱟ ᱥᱮ ᱵᱟᱝ ᱟᱵᱤᱱᱟᱜ ᱵᱟᱸᱫᱷ ᱨᱮᱫᱚ?
ᱵᱟ ᱥᱳᱞ ᱫᱚ ᱵᱟᱹᱞᱤᱧ ᱟᱲᱟᱜ ᱠᱟᱜ ᱠᱚᱣᱟ, ᱩᱱᱠᱩ ᱯᱩᱴᱷᱤ ᱠᱚᱜᱮ ᱵᱳᱣᱟᱲ ᱠᱚᱜᱮᱞᱤᱧ ᱟᱲᱟᱜ ᱠᱟᱜ ᱠᱚᱣᱟ ᱩᱱᱠᱩ ᱥᱳᱞ ᱦᱟᱠᱩ ᱫᱚ ᱵᱟᱹᱞᱤᱧ ᱟᱲᱟᱜ ᱠᱟᱜ ᱠᱚᱣᱟ ᱾
ᱦᱮᱸ ᱥᱳᱞ ᱟᱹᱜᱩ ᱠᱚ ᱛᱟᱦᱮᱱ ᱠᱷᱟᱱ ᱫᱚ ᱦᱟᱸᱜ ᱠᱷᱟᱱ ᱡᱚᱛᱚ ᱦᱟᱠᱩ ᱛᱮᱜᱮ ᱡᱚᱢ ᱪᱟᱵᱟᱜ ᱠᱚᱣᱟ ᱠᱚ
ᱦᱮᱸ ᱚᱱᱟ ᱠᱷᱟᱹᱛᱤᱨ ᱜᱮ ᱵᱟᱞᱤᱧ ᱟᱲᱟᱜ ᱟᱠᱟᱫ ᱠᱚᱣᱟ ᱾
ᱦᱮᱸ ᱥᱳᱞ ᱦᱟᱠᱩ ᱫᱚ ᱦᱟᱸᱜ ᱠᱷᱟᱱ ᱫᱟᱜ, ᱫᱟᱜ ᱟᱡᱮᱫᱚᱜ ᱨᱮᱦᱚᱸ ᱦᱟᱸᱜ ᱠᱷᱟᱱ ᱩᱱᱠᱩ ᱫᱚ ᱚᱱᱟ ᱚᱛᱨᱮ ᱮᱠᱷᱟᱱ ᱵᱷᱩᱜᱟᱹᱜ ᱠᱟᱛᱮ ᱠᱚ ᱛᱟᱦᱮᱱ ᱜᱮᱭᱟ, ᱩᱱᱠᱩ ᱦᱟᱠᱩ ᱫᱚ ᱾
ᱦᱮᱸ ᱚᱛ ᱨᱮᱠᱚ ᱛᱚᱯᱟ ᱠᱚᱜ-ᱟ ᱥᱮ? ᱟᱫᱚ ᱩᱱᱠᱩ ᱫᱚ ᱪᱤᱠᱟᱹᱛᱮᱢ ᱵᱩᱡᱽ ᱠᱚᱣᱟ, ᱡᱮ ᱱᱩᱠᱩ ᱫᱚ ᱤᱭᱟᱹ ᱠᱟᱱᱟ ᱠᱚ
ᱦᱮᱸ ᱾ ᱩᱱᱠᱩ ᱠᱚ ᱛᱟᱦᱮᱸ ᱞᱮᱱᱠᱷᱟᱱ ᱟᱫᱚ ᱡᱟᱦᱟᱸ ᱛᱤᱱᱟᱹᱜ ᱦᱟᱠᱩ ᱵᱤᱱ ᱟᱲᱟᱜ ᱠᱚᱣᱟ, ᱟᱫᱚ ᱡᱚᱛᱚ ᱜᱮᱠᱚ ᱡᱚᱢ ᱪᱟᱵᱟ ᱠᱚᱣᱟ ᱩᱱᱠᱩ ᱫᱚ ᱾ ᱩᱱᱠᱩ ᱦᱟᱠᱩ ᱦᱚᱸ ᱥᱤᱵᱤᱞ ᱫᱚᱠᱚ ᱥᱤᱵᱤᱞ ᱜᱮᱭᱟ, ᱟᱹᱰᱤ ᱟᱹᱰᱤ ᱡᱳᱨ ᱜᱮ ᱩᱱᱠᱩ ᱫᱚ ᱟᱹᱰᱤ ᱢᱟᱨᱟᱝ ᱢᱟᱨᱟᱝ ᱠᱚ ᱦᱩᱭᱩᱜ ᱜᱮᱭᱟ ᱛᱚ ᱩᱱᱠᱩ ᱫᱚ ᱾
ᱦᱮᱸ ᱡᱚᱢ ᱵᱟᱲᱟ ᱟᱠᱟᱫ ᱠᱚᱣᱟ ᱠᱚᱜᱮᱭᱟ ᱵᱤᱱ?
ᱦᱮᱸ ᱡᱚᱢ ᱵᱟᱲᱟ ᱦᱩᱭ ᱟᱠᱟᱱ ᱜᱮᱭᱟ᱾ ᱟᱹᱞᱤᱧᱟᱜ ᱟᱨ ᱢᱤᱫᱴᱟᱝ ᱯᱩᱠᱷᱨᱤ ᱢᱮᱱᱟᱜ-ᱟ, ᱚᱱᱟ ᱨᱮᱫᱚ ᱵᱟᱠᱷᱟᱱ ᱥᱳᱞ ᱜᱮ ᱡᱟᱹᱥᱛᱤ ᱢᱮᱱᱟᱜ ᱠᱚᱣᱟ, ᱚᱸᱰᱮ ᱫᱚ ᱮᱴᱟᱜ ᱦᱟᱠᱩ ᱫᱚ ᱵᱟᱞᱤᱧ ᱟᱲᱟᱭᱮᱫ ᱠᱚᱣᱟ, ᱵᱟᱠᱷᱟᱱ ᱠᱚ ᱡᱚᱢ ᱪᱟᱵᱟ ᱠᱚᱣᱟ ᱛᱚ
ᱦᱮᱸ ᱾
ᱟᱨ ᱦᱚᱸ ᱟᱫᱚ ᱛᱟᱦᱚᱞᱮ ᱥᱳᱞ ᱦᱟᱠᱩ ᱵᱤᱱ ᱥᱟᱵ ᱵᱟᱲᱟ ᱟᱠᱟᱫ ᱜᱮᱭᱟ ᱟᱹᱵᱤᱱ ᱫᱚ?
ᱥᱟᱵ ᱫᱚᱞᱤᱧ ᱥᱟᱵ ᱵᱟᱲᱟ ᱠᱚᱜᱮᱭᱟ ᱵᱟᱹᱲᱥᱤ ᱛᱮ
ᱦᱮᱸ ᱾ ᱟᱹᱰᱤ ᱢᱟᱨᱟᱝ ᱢᱟᱨᱟᱝ ᱠᱚ ᱦᱩᱭᱩᱜ ᱜᱮᱭᱟ ᱛᱚ ᱾
ᱦᱮᱸ ᱢᱤᱫᱴᱮᱱ ᱯᱩᱱ ᱠᱮᱡᱤ ᱞᱤᱧ ᱥᱟᱵ ᱞᱮᱫᱮᱭᱟ ᱢᱟᱨᱟᱝ ᱜᱮᱭᱟᱭ ᱟᱨ ᱡᱤᱞ ᱦᱚᱸ ᱫᱚᱢᱮ ᱥᱤᱵᱤᱞ ᱮᱱ ᱛᱟᱭᱟ ᱫᱚᱢᱮ ᱤᱛᱤᱞ ᱜᱮᱛᱟᱭᱟ᱾
ᱦᱮᱸ ᱩᱱᱠᱩ ᱫᱚ ᱤᱛᱤᱞ ᱦᱚᱸᱠᱚ ᱤᱛᱤᱞᱚᱜ-ᱟ, ᱥᱟᱶᱛᱮ ᱤᱭᱟᱹ ᱪᱮᱫ ᱠᱚ ᱞᱟᱹᱭᱟ ᱩᱱᱠᱩ ᱫᱚ ᱮᱠᱮᱱ ᱛᱤ ᱛᱮᱫᱚ ᱥᱟᱵ ᱵᱟᱝ ᱜᱟᱱᱚᱜ-ᱟ, ᱟᱹᱰᱤ ᱠᱚ ᱞᱮᱡᱮᱨ ᱜᱮᱭᱟ ᱪᱮᱫ?
ᱦᱮᱸ ᱵᱟᱹᱲᱥᱤ ᱛᱮᱜᱮᱞᱤᱧ ᱵᱟᱹᱲᱥᱤ ᱞᱮᱫᱮ ᱛᱟᱦᱮᱸᱫ ᱜᱮᱭᱟ᱾
ᱦᱮᱸ᱾ ᱛᱚᱯᱟᱜ ᱦᱚᱸᱠᱚ ᱛᱚᱯᱟᱜ ᱵᱟᱲᱟ ᱟᱠᱟᱫ ᱛᱟᱹᱞᱤᱧ ᱜᱮᱭᱟ, ᱱᱩᱠᱩ ᱥᱳᱞ ᱦᱟᱹᱠᱩ ᱫᱚ ᱪᱮᱫ ᱵᱤᱱ ᱞᱟᱹᱭᱟ
ᱦᱮᱸ ᱾ ᱟᱹᱰᱤ ᱢᱟᱨᱟᱝ ᱜᱮᱵᱤᱱ ᱵᱟᱹᱲᱥᱤ ᱞᱮᱫᱮᱭᱟ?
ᱦᱮᱸᱻᱮ, ᱟᱹᱰᱤ ᱢᱟᱨᱟᱝ ᱦᱚᱲᱮ ᱞᱟᱹᱭ ᱜᱟᱱᱚᱜ-ᱟ ᱾ ᱯᱟᱸᱪ ᱠᱤ ᱪᱷᱚ ᱠᱮᱡᱤ ᱜᱟᱱ, ᱯᱟᱸᱪ ᱠᱮᱡᱤ ᱜᱟᱱᱮ ᱦᱩᱭᱩᱜ-ᱟ ᱾
ᱦᱮᱸᱻ ᱾
ᱟᱨ ᱛᱟᱦᱚᱞᱮ ᱜᱚᱝᱠᱮ, ᱠᱷᱩᱪᱞᱟᱹ ᱠᱚᱫᱚ ᱠᱚ ᱧᱟᱢᱚᱜ ᱜᱮᱭᱟ, ᱥᱮ ᱵᱟᱝ ᱟᱯᱮᱭᱟᱜ ᱵᱟᱹᱭᱦᱟᱹᱲ ᱠᱚᱨᱮ ᱫᱚ ᱾
ᱦᱮᱸ, ᱠᱩᱪᱞᱟᱹ ᱫᱚ ᱧᱟᱢ ᱫᱚᱠᱚ ᱧᱟᱢᱚᱜ ᱜᱮᱭᱟ ᱾ ᱦᱤᱛᱚᱜ ᱡᱮᱢᱚᱱ ᱫᱟᱜ ᱟᱠᱟᱟᱭ ᱛᱚ, ᱟᱹᱰᱤ ᱪᱮᱦᱨᱟ ᱠᱚ ᱵᱩᱨᱩᱡ ᱠᱟᱹᱜ ᱛᱟᱦᱞᱮ ᱞᱮ ᱪᱟᱞᱟᱜ ᱜᱮᱭᱟᱞᱮ ᱥᱟᱵ ᱾
ᱦᱮᱸ, ᱪᱮᱫ? ᱛᱮᱯᱮ ᱥᱟᱵ ᱠᱚᱜᱮᱭᱟ, ᱛᱟᱲᱟᱣ ᱠᱚᱜᱮᱭᱟ ᱯᱮ ᱛᱚ ᱾
ᱵᱟᱝ, ᱛᱟᱲᱟᱣ ᱫᱚ ᱵᱟᱝ ᱾ ᱟᱢ, ᱢᱤᱫᱴᱮᱡ ᱵᱟᱹᱲᱥᱤ ᱢᱮᱱᱟᱜ-ᱟ ᱚᱱᱠᱟᱜᱮ, ᱟᱹᱰᱤ ᱪᱮᱦᱨᱟ ᱦᱚᱯᱚᱱ ᱧᱚᱜ ᱢᱤᱫᱴᱮᱡ ᱠᱟᱰᱮᱡ ᱨᱮᱢ ᱛᱚᱞ ᱠᱮᱫᱟ, ᱛᱟᱨ ᱛᱟᱵᱮ, ᱵᱷᱩᱜᱟᱹᱜ ᱨᱮᱢ, ᱤᱭᱟᱹ ᱞᱮᱠᱷᱟᱱ ᱜᱮ ᱵᱚᱞᱚ ᱞᱮᱠᱷᱟᱱ ᱜᱮᱢ ᱯᱩᱨᱟ, ᱟᱨᱠᱤ ᱵᱟᱹᱲᱥᱤ ᱚᱰᱩᱠᱚᱜ-ᱟᱭ ᱾
ᱦᱮᱸ, ᱡᱚᱢ ᱜᱚᱜ ᱠᱟᱜᱼᱟᱭ, ᱦᱳᱭ ᱥᱮ ᱾
ᱦᱩᱸᱻ ᱾
ᱟᱫᱚ ᱠᱩᱪᱞᱟ, ᱹ ᱦᱚᱸᱠᱚ ᱢᱟᱨᱟᱝᱚ ᱜᱮᱭᱟ ᱛᱚ, ᱟᱹᱰᱤ ᱢᱟᱨᱟᱝ ᱢᱟᱨᱟᱝ ᱞᱟᱹᱭ ᱟᱠᱚ, ᱪᱮᱫ? ᱠᱩᱪᱞᱟᱹ ᱡᱚᱢ ᱞᱮᱠ ᱠᱷᱟᱱ ᱢᱟᱭᱟᱝ ᱫᱚ, ᱦᱟᱸᱜ ᱠᱷᱟᱱ ᱡᱟᱹᱥᱛᱤᱜᱼᱟ ᱥᱟᱹᱨᱤ ᱪᱮᱫ? ᱚᱱᱟ ᱠᱟᱛᱷᱟ ᱫᱚ ᱾
ᱦᱮᱸ, ᱟᱸᱡᱚᱢ ᱫᱚᱞᱤᱧ ᱟᱸᱡᱚᱢ ᱵᱟᱲᱟ ᱟᱠᱟᱫ ᱜᱮᱭᱟ ᱛᱚ ᱾ ᱞᱟᱹᱭ ᱜᱮᱭᱟ ᱠᱚᱛᱚ, ᱯᱟᱹᱦᱤᱞ ᱦᱚᱲᱜᱮ ᱟᱫᱚ, ᱥᱟᱹᱨᱤ ᱥᱮ ᱱᱟᱥᱮ, ᱟᱫᱚ ᱪᱤᱠᱟᱹᱢ ᱵᱟᱲᱟᱭ?
ᱦᱮᱸᱻ, ᱡᱚᱢ ᱵᱟᱲᱟ ᱫᱚ ᱦᱩᱭ ᱟᱠᱟᱱ ᱜᱮᱭᱟ ᱟᱫᱚ ᱾ ᱞᱟᱹᱭ, ᱟᱠᱚ ᱛᱚ ᱥᱟᱹᱨᱤ ᱜᱮ ᱢᱟᱭᱟᱝ ᱫᱚ ᱡᱟᱹᱥᱛᱤᱜ ᱜᱮᱭᱟ ᱾
ᱦᱮᱸᱻ ᱾
ᱟᱨ, ᱛᱟᱦᱚᱞᱮ ᱜᱚᱝᱠᱮ ᱾ ᱟᱫᱚᱢ ᱦᱳᱲᱳ ᱤᱨ ᱫᱚ ᱪᱮᱫ? ᱛᱮ ᱯᱮ ᱤᱨ ᱜᱮᱭᱟ ᱟᱯᱮ ᱥᱮᱫ ᱫᱚ ᱾
ᱟᱞᱮ ᱥᱮᱱ ᱱᱚᱛᱮ ᱜᱟᱹᱰᱤ ᱛᱮᱦᱚᱸ ᱞᱮ ᱤᱨ ᱜᱮᱭᱟ, ᱟᱨ ᱟᱞᱮ ᱠᱟᱹᱢᱤᱱ ᱢᱩᱱᱤᱥ ᱛᱮᱦᱚᱸ ᱞᱮ ᱤᱨ ᱜᱮᱭᱟ ᱾ ᱟᱨ ᱱᱤᱡᱮ ᱛᱮᱦᱚᱸ᱾
ᱟᱨᱦᱚ, ᱦᱳᱲᱳ ᱤᱨ ᱥᱳᱢᱳᱭ ᱫᱚ ᱟᱨᱦᱚᱸ ᱦᱟᱸᱜ ᱠᱷᱟᱱ, ᱵᱤᱧ ᱠᱤᱫᱤᱧ ᱠᱚ, ᱫᱚᱢᱮ ᱠᱚ ᱧᱟᱢᱚᱜ ᱜᱮᱭᱟ ᱛᱚ ᱾
ᱦᱮᱸᱻᱦᱮᱸᱻᱦᱟᱸ ᱾ ᱚᱱᱟ ᱠᱷᱟᱹᱛᱤᱨ ᱜᱮ, ᱱᱮᱛᱟᱨ ᱫᱚ ᱜᱟᱹᱰᱤ ᱛᱮ ᱞᱮ ᱤᱨ ᱜᱮᱭᱟ ᱾ ᱢᱟᱱᱮ ᱩᱱᱟᱹᱜ ᱫᱚ ᱜᱟᱹᱰᱤ ᱠᱚ ᱵᱟᱝ ᱦᱮᱡ ᱞᱮᱱ ᱠᱷᱟᱱ ᱾ ᱠᱷᱟᱱ ᱫᱚ ᱱᱤᱡᱮ ᱛᱮᱜᱮ ᱤᱨ ᱦᱩᱭᱩᱜᱼᱟ ᱾
ᱟᱭᱢᱟ ᱜᱟᱱ ᱡᱟᱭᱜᱟ ᱠᱚᱨᱮ ᱧᱮᱞᱚᱜ ᱜᱮᱭᱟ, ᱦᱳᱲᱳ ᱤᱨ ᱥᱩᱢᱳᱭ ᱫᱚ ᱾ ᱵᱤᱧ ᱜᱮᱨ ᱛᱮᱠᱚ ᱜᱚᱡ ᱵᱟᱲᱟ ᱟᱠᱟᱱ ᱜᱮᱭᱟ ᱥᱮ?
ᱦᱮᱸ, ᱚᱱᱟ ᱠᱷᱟᱹᱛᱤᱨ ᱜᱮ ᱱᱮᱛᱟᱨ ᱫᱚ ᱜᱟᱹᱰᱤ ᱠᱚ ᱩᱰᱩᱠ ᱠᱟᱫᱟ ᱛᱚ, ᱚᱱᱟ ᱠᱷᱟᱛᱤᱨ ᱜᱟᱹᱰᱤ ᱛᱮᱜᱮ ᱤᱨ ᱵᱟᱲᱟ ᱮᱫᱟ ᱠᱚ ᱡᱟᱹᱥᱛᱤ ᱾
ᱦᱮᱸ ᱟᱨ ᱦᱚᱸ ᱾ ᱟᱻ, ᱟᱯᱮ ᱥᱮᱫ ᱫᱚ ᱚᱠᱟ ᱞᱮᱠᱟ ᱵᱤᱧ ᱜᱮᱨᱟᱜ, ᱜᱮᱨ ᱦᱚᱪᱚᱭᱮᱱᱟ ᱦᱚᱲ ᱫᱚ ᱚᱠᱟ? ᱨᱮᱠᱚ ᱤᱫᱤ ᱮᱜᱮᱭᱟ ᱦᱟᱸᱜ ᱾ ᱦᱟᱸᱥᱯᱟᱛᱟᱞ ᱥᱮ? ᱚᱡᱷᱟ ᱚᱲᱟᱜ ᱠᱚ ᱤᱫᱤ ᱵᱟᱲᱟ ᱠᱚ ᱜᱮᱭᱟ ᱾
ᱦᱟᱸᱥᱯᱤᱛᱟᱞ ᱜᱮ ᱞᱮ ᱤᱫᱤ ᱠᱚᱣᱟ ᱾ᱚᱡᱷᱟ ᱚᱲᱟᱜ ᱫᱚ, ᱵᱟᱞᱮ ᱤᱫᱤ ᱠᱚ‌ ᱜᱮᱭᱟ ᱾
ᱦᱮᱸ, ᱟᱵᱤᱱ ᱪᱮᱫ ᱵᱤᱱ ᱢᱚᱱᱮ ᱜᱮᱭᱟ ᱚᱱᱟ ᱫᱚ, ᱚᱡᱷᱟ ᱚᱲᱟᱜ ᱤᱫᱤ ᱫᱚ ᱴᱷᱤᱠ ᱜᱮᱭᱟ ᱥᱮ? ᱵᱟᱝ ᱴᱷᱤᱠ-ᱟ, ᱚᱱᱟ ᱫᱚ ᱾
ᱵᱟᱝ, ᱚᱱᱟ ᱫᱚ ᱵᱤᱧ ᱜᱮᱨ ᱠᱚᱫᱚ, ᱚᱡᱷᱟ ᱚᱲᱟᱜ ᱤᱫᱤ ᱫᱚ ᱵᱟᱝ ᱜᱮ, ᱵᱷᱟᱜᱮ ᱭᱟ ᱾ ᱯᱤᱛᱟᱞ ᱜᱮ ᱵᱷᱟᱹᱜᱮ ᱭᱟ ᱾
ᱦᱟᱸᱻ, ᱟᱞᱮ ᱥᱮᱫ ᱪᱮᱫ ᱵᱤᱱ ᱞᱟᱹᱭᱟ, ᱟᱞᱮ ᱥᱮᱫ ᱦᱟᱸᱜ ᱪᱮᱫ ᱫᱚ ᱵᱟᱠᱚ ᱵᱩᱡᱟᱹ, ᱠᱷᱟᱹᱞᱤ ᱚᱡᱷᱟ ᱚᱲᱟᱜ ᱜᱮᱠᱚ ᱞᱟᱦᱟᱜᱼᱟ ᱾ ᱞᱟᱹᱭ ᱟᱠᱚ, ᱚᱡᱷᱟ ᱚᱲᱟᱜ ᱜᱮ ᱤᱫᱤ ᱭᱮ ᱦᱳᱭᱳᱜᱼᱟ ᱾ ᱞᱟᱦᱟ ᱫᱚ ᱚᱸᱰᱮ ᱠᱚ ᱵᱮᱥ ᱢᱚᱱᱮ‌ᱭᱟ, ᱟᱨ ᱚᱱᱠᱟ ᱠᱟᱛᱮᱫ ᱜᱮ ᱡᱟᱸᱦᱟᱭ ᱨᱩᱜᱤ ᱫᱚ ᱦᱟᱸᱜ, ᱠᱷᱟᱱᱮ ᱜᱚᱡ ᱜᱚᱫᱚᱜᱼᱟ ᱾
ᱦᱮᱸᱻ, ᱚᱡᱷᱟ ᱫᱚ ᱩᱱᱤ ᱫᱚ ᱵᱤᱥ ᱫᱚ ᱵᱟᱭ ᱳᱰᱳᱠ ᱟᱭ ᱥᱮ? ᱦᱟᱸᱥᱯᱤᱛᱟᱞ ᱨᱮ ᱠᱷᱟᱱ ᱵᱤᱥ ᱠᱚ ᱳᱰᱳ ᱠᱟ ᱾
ᱦᱮᱸ, ᱟᱫᱚ ᱦᱟᱸᱜ ᱠᱷᱟᱱ, ᱦᱟᱸᱜ ᱾ ᱚᱸᱰᱮ ᱫᱚ ᱪᱟᱲ ᱜᱮ ᱦᱟᱸᱜ ᱠᱷᱟᱱ ᱤᱭᱟᱹ ᱫᱚ ᱴᱤᱴ ᱢᱮᱱᱴ ᱠᱚᱫᱚ ᱦᱩᱭᱩᱜ ᱛᱟᱵᱤᱱᱟ ᱦᱮᱸᱥᱮ
ᱪᱮᱱ ᱪᱟᱨᱟᱭ ᱜᱮᱭᱟ ᱟᱨᱦᱚᱸ ᱱᱚᱰᱮ ᱫᱚ ᱦᱟᱸᱜ ᱠᱷᱟᱱ ᱚᱡᱷᱟ ᱚᱲᱟᱜ ᱨᱮᱫᱚ ᱚᱠᱟᱨᱮ ᱪᱮᱫ ᱮ ᱞᱟᱹᱭ ᱟᱢᱟ ᱟ. ᱜᱩᱭ ᱢᱮ ᱰᱟᱹᱱ ᱮ ᱡᱚᱢᱮᱜ ᱢᱮᱭᱟ ᱥᱮ ᱪᱤᱞᱤ ᱵᱚᱸᱜᱟ ᱵᱟᱹᱲᱤᱡ ᱵᱚᱸᱜᱟ
ᱦᱮᱸ ᱛᱚ ᱚᱱᱠᱟ ᱛᱮᱜᱮ ᱟᱫᱚ ᱨᱩᱜᱤ ᱫᱚᱢ ᱜᱚᱡ ᱦᱚᱪᱚᱭᱟ
ᱦᱮᱸ ᱮᱠᱫᱚᱢ ᱮᱠᱫᱚᱢ ᱛᱟᱦᱞᱮ ᱜᱚᱝᱠᱮ ᱟᱞᱟᱝ ᱟᱜ ᱚᱠᱛᱚ ᱫᱚ ᱦᱚᱸᱜᱼᱚᱭ ᱛᱚ ᱟᱫᱚ ᱦᱟᱸᱜ ᱠᱷᱟᱱ ᱪᱟᱵᱟ ᱦᱮᱡ ᱱᱟ
ᱦᱮᱸ ᱥᱳᱢᱳᱭ ᱛᱚ ᱪᱟᱵᱟ ᱦᱮᱡ ᱜᱚᱫ ᱮᱱ ᱛᱟᱞᱟᱝᱼᱟ
ᱴᱷᱤᱠ ᱜᱮᱭᱟ ᱢᱟ ᱛᱟᱦᱞᱮ ᱜᱚᱝᱠᱮ ᱱᱚᱝᱠᱟ ᱜᱮ ᱱᱤᱭᱟᱹ ᱚᱠᱛᱚ ᱫᱚ ᱮ ᱮᱠᱷᱚᱱ ᱫᱚ ᱛᱟᱦᱞᱮ ᱥᱟᱹᱜᱩᱱ ᱧᱤᱫᱟᱹ
ᱦᱮᱸ ᱢᱟ ᱱᱤᱛᱚᱜ ᱦᱟᱹᱨᱤᱡ ᱫᱚ ᱱᱤᱱᱟᱹᱜ ᱦᱟᱹᱵᱤᱡ ᱜᱮ ᱥᱟᱹᱜᱩᱱ ᱧᱤᱫᱟᱹ
ᱦᱮᱸ ᱢᱟ ᱴᱷᱤᱠ ᱜᱮᱭᱟ ᱛᱟᱞᱦᱮ ᱦᱮᱸ
ᱦᱮᱸ ᱴᱷᱤᱠ ᱜᱮᱭᱟ ᱢᱟ